ᱦᱮᱞᱳ
ᱡᱚᱦᱟᱨ ᱜᱮ
ᱦᱩᱸ ᱡᱚᱦᱟᱨ ᱜᱮ
ᱪᱮᱫ ᱞᱮᱠᱟ ᱢᱮᱱᱟᱜ ᱯᱮᱭᱟ,
ᱚ ᱟᱞᱮ ᱫᱚ ᱱᱟᱯᱟᱭ ᱜᱮ ᱱᱟᱜ
ᱟᱯᱮ ᱜᱮ ᱵᱟᱝ ᱪᱮᱫ ᱞᱮᱠᱟ
ᱟᱞᱮ ᱦᱚᱸ ᱱᱟᱯᱟᱭ ᱜᱮ
ᱟᱪᱪᱷᱟ,
ᱟᱯᱮᱥᱮᱱ ᱫᱟᱜ ᱮᱫᱟᱭ ᱥᱮ ᱵᱟᱝ ᱫᱩᱲᱩᱵ ᱵᱟᱲᱟ ᱟᱠᱟᱱᱟᱞᱮ,
ᱦᱚ
ᱟᱯᱮ ᱫᱚ?
ᱟᱞᱮ ᱮᱢᱚᱱ ᱜᱮ ᱡᱤᱨᱟᱹᱣ ᱵᱟᱲᱟ ᱦᱩᱭ ᱟᱠᱟᱱᱟ,
ᱚ ᱟᱯᱮ ᱥᱮᱱ ᱫᱚ ᱫᱟᱜ ᱮᱫᱟ ᱥᱮ ᱵᱟᱝ?
ᱫᱟᱜ ᱫᱚ ᱵᱚᱨᱛᱚᱢᱟᱱ, ᱛᱮᱦᱮᱧ ᱜᱟᱯᱟ ᱫᱤᱱ ᱫᱚ ᱫᱟᱜ ᱫᱚ ᱢᱚᱸᱡᱽ ᱜᱮ ᱫᱟᱜ ᱠᱟᱱᱟ ᱦᱟᱸᱜ, ᱫᱟᱜ ᱠᱮᱫᱟᱭ ᱟᱨ ᱨᱚᱦᱚᱭ ᱠᱚᱞᱮ ᱥᱟᱹᱨᱫᱤ ᱵᱟᱲᱟᱣ ᱟᱠᱟᱱᱟ,
ᱚ ᱦᱩᱞ ᱢᱟᱦᱟ ᱪᱮᱫ ᱞᱮᱠᱟ ᱯᱮ ᱢᱟᱱᱟᱣ ᱠᱮᱫᱟ?
ᱦᱩᱞ ᱢᱟᱦᱟ ᱫᱚ ᱟᱞᱮ ᱥᱮᱫ ᱫᱚ ᱱᱟᱯᱟᱭ ᱜᱮ ᱦᱟᱸᱜ ᱢᱚᱸᱡᱽ ᱜᱮ ᱯᱟᱨᱚᱢ ᱱᱟ, ᱟᱨ ᱢᱚᱸᱡᱽ ᱜᱮ᱾ ᱦᱚᱲ ᱠᱚᱦᱚᱸ ᱠᱚ ᱡᱟᱨᱣᱟ ᱞᱮᱱᱟ ᱢᱚᱸᱡᱻ ᱢᱚᱸᱢ, ᱢᱟᱨᱟᱝ ᱯᱮᱲᱟᱠᱚ ᱦᱮᱡ ᱞᱮᱱᱟ ᱩᱱᱠᱩ ᱦᱚᱸ ᱟᱠᱚᱣᱟᱜ ᱫᱟᱢᱱᱟ ᱠᱟᱛᱷᱟ ᱠᱚ, ᱞᱟᱹᱭ ᱥᱚᱫᱚᱨ ᱠᱮᱫᱟ ᱠᱚ,
ᱟᱪᱪᱷᱟ᱾
ᱟᱨ ᱱᱟᱯᱟᱭᱜᱤ ᱯᱟᱨᱚᱢᱮ ᱮᱱᱟ ᱯᱟᱨᱚᱢ ᱫᱚ,
ᱦᱩᱸ᱾
ᱦᱟ ᱯᱮ
ᱟᱞᱮ ᱥᱮᱱ ᱦᱚᱸ, ᱟᱞᱮ ᱫᱚ ᱚᱲᱟᱜ, ᱟᱹᱛᱩᱳ ᱫᱤᱥᱚᱢ ᱠᱚᱨᱮᱜᱮ ᱟᱨᱠᱤ ᱦᱩᱰᱤᱧ ᱢᱟᱪᱷᱟ ᱛᱮ ᱵᱟᱨᱭᱟ ᱯᱮᱭᱟ ᱜᱟᱱ ᱟᱛ ᱢᱤᱞᱮ ᱟᱨᱠᱤ ᱞᱮ ᱢᱟᱱᱟᱣ ᱠᱮᱜᱼᱟ,
ᱦᱳᱭ,
ᱢᱟᱱᱮ ᱟᱛᱳ ᱠᱚᱨᱮᱱ ᱢᱟᱹᱡᱷᱤ ᱯᱟᱨᱜᱟᱱᱟ ᱠᱚ, ᱫᱤᱥᱚᱢ ᱯᱮᱲᱟ ᱠᱚᱠᱚ ᱦᱮᱡ ᱞᱮᱱ ᱛᱟᱦᱮᱸᱫ ᱩᱱᱠᱩᱣᱟᱜ, ᱟᱠᱚ ᱫᱟᱢᱟᱱᱟᱱ ᱠᱟᱛᱷᱟ ᱠᱚ ᱥᱚᱫᱚᱨ ᱠᱟᱫᱟ ᱛᱚ ᱱᱟᱯ ᱱᱟᱯᱟᱭ ᱵᱟᱲᱟ ᱜᱮ ᱦᱩᱞ ᱢᱟᱦᱟ ᱫᱚ ᱢᱟᱱᱮ ᱠᱟᱴᱟᱣ ᱱᱟ ᱵᱷᱟᱜᱮ ᱞᱮ ᱵᱩᱡᱷᱟᱹᱣ ᱠᱮᱫ, ᱠᱮᱜᱼᱟ,
ᱦᱳᱭ ᱦᱳᱭ,
ᱟᱨ ᱱᱟᱣᱟ ᱠᱟᱭᱛᱮ ᱵᱤᱥᱮᱥ ᱠᱚᱨᱮ ᱱᱟᱣᱟ ᱱᱟᱣᱟ ᱦᱩᱰᱤᱧ ᱦᱩᱰᱤᱧ ᱜᱤᱫᱟᱹᱨ ᱠᱚ ᱟᱨᱠᱤ ᱚᱱᱟᱨᱮ ᱥᱮᱞᱮᱫ ᱠᱚ ᱛᱟᱦᱮᱸ ᱠᱟᱱᱟ ᱛᱚ, ᱩᱱᱠᱩ ᱦᱚᱸ ᱟᱹᱰᱤ ᱠᱤᱪᱷᱩ ᱠᱚ ᱥᱮᱬᱟ ᱫᱟᱲᱮᱭᱟᱫᱟ ᱛᱚ
ᱦᱳᱭ
ᱟᱯᱮ ᱥᱮᱱ ᱫᱚ ᱟᱯᱷᱚᱨ ᱠᱮᱻᱟ ᱯᱮ ᱥᱮ ᱵᱟᱝᱟ?
ᱟᱯᱷᱚᱨ ᱠᱚᱫᱚ ᱯᱟᱞᱮ ᱦᱩᱭᱱᱟ ᱞᱟ , ᱱᱮᱛᱟᱨ ᱫᱚ ᱨᱚᱦᱚᱭ ᱥᱟᱹᱨᱫᱤᱣ ᱠᱟᱱᱟᱞᱮ,
ᱚ ᱨᱚᱦᱚᱭ ᱯᱮ ᱮᱛᱚᱦᱚᱵ ᱟᱠᱟᱜᱼᱟ,
ᱦᱳᱭ,
ᱚᱸ, ᱟᱞᱮ ᱫᱚ ᱟᱣᱨᱤ ᱟᱞᱮ ᱥᱮᱱ ᱫᱚ ᱦᱮᱸ ᱮ ᱟᱯᱷᱚᱨ ᱠᱚ ᱜᱤᱰᱤ ᱦᱩᱭ ᱠᱟᱱᱟ ᱟᱫᱚ ᱠᱤᱪᱷᱩ ᱫᱤᱱ ᱢᱟᱲᱟᱝ ᱟᱨᱠᱤ ᱥᱤᱛᱩᱝ ᱮ ᱛᱟᱦᱮᱱᱟᱭ ᱚᱱᱟᱛᱮ,
ᱢᱟᱱᱮ ᱵᱟᱝ ᱦᱟᱨᱟ ᱞᱮᱱ ᱛᱟᱦᱮᱱᱟ ᱟᱫᱚ ᱦᱚᱜᱼᱚᱭ ᱦᱚᱞᱟ ᱢᱟᱫᱷᱮᱨ ᱫᱟᱜ ᱠᱮᱜᱼᱟᱭ ᱛᱚ ᱟᱫᱚ ᱟᱥᱛᱮ ᱟᱥᱛᱮ ᱦᱟᱨᱟᱜᱼᱟ᱾ ᱛᱚᱞᱟ ᱠᱚ, ᱢᱟᱡᱷᱮ ᱢᱟᱡᱷᱮ ᱢᱤᱫ ᱫᱷᱟᱣ ᱠᱟᱛᱮᱫ ᱫᱚᱢᱮᱭ ᱥᱤᱛᱩᱝ ᱫᱟ ᱥᱮ, ᱢᱤᱜ ᱫᱷᱟᱣ ᱠᱟᱛᱮ ᱫᱚ ᱫᱟᱜ ᱫᱟᱭ ᱦᱮᱸ ᱟᱯᱮ ᱥᱮᱱ ᱫᱚᱯᱮ ᱥᱚᱨᱦᱟᱭᱚᱜ ᱜᱮᱭᱟ ᱥᱮ ᱵᱟᱝ ᱵᱟᱦᱟ ᱥᱚᱨᱦᱟᱭ ᱠᱚ ᱢᱮᱱᱟᱜᱼᱟᱥᱮ ᱵᱟᱝ-ᱟ?
ᱵᱟᱦᱟ ᱥᱚᱨᱦᱟᱭ ᱠᱚ ᱢᱮᱱᱟᱜ ᱜᱮᱭᱟ᱾ ᱡᱚᱛᱚᱜᱮᱞᱮ ᱢᱟᱱᱟᱣᱟ ᱟᱵᱚ ᱥᱟᱱᱛᱟᱞ ᱥᱚᱢᱟᱡᱽᱟᱜ ᱛᱤᱱᱟᱹᱜ ᱪᱮᱫ ᱠᱚ ᱦᱮᱱᱟᱜ ᱛᱟᱵᱚᱱ ᱫᱚ ᱡᱚᱛᱚᱤᱴ ᱜᱤ᱾
ᱚᱸᱻ ᱟᱨ ᱛᱟᱦᱚᱞᱮ ᱪᱮᱜ ᱪᱮᱜ ᱥᱚᱢᱚᱭ ᱯᱮ ᱥᱚᱨᱦᱟᱭᱚᱜ ᱜᱮᱭᱟ ᱢᱟᱱᱮ? ᱚᱠᱟ ᱵᱚᱸᱜᱟ ᱟᱨᱠᱤ ᱯᱮ ᱥᱚᱨᱦᱟᱭᱚᱜ ᱜᱮᱭᱟ
ᱦᱮ
ᱢᱟᱱᱮ ᱯᱩᱥ ᱵᱚᱸᱜᱟ ᱥᱮ ᱳᱭ ᱪᱮᱫ ᱠᱚ ᱞᱟᱹᱭ-ᱟ ᱠᱟᱨᱛᱤᱠ ᱫᱟᱸᱥᱟᱭ ᱢᱟᱱᱮ ᱥᱚᱨᱦᱟᱭ ᱵᱚᱸᱜᱟ ᱟᱨᱠᱤ
ᱥᱚᱨᱦᱟᱭ ᱵᱚᱸᱜᱟ ᱢᱟ
ᱢᱟᱱᱮ ᱥᱚᱨᱦᱟᱭ ᱯᱩᱥ ᱪᱟᱸᱫᱳ ᱟᱪᱪᱷᱟ ᱟᱪᱪᱷᱟ ᱯᱩᱥ ᱪᱟᱸᱫᱳ ᱯᱮ ᱥᱚᱨᱦᱟᱭ ᱜᱮᱭᱟ ᱟᱪᱪᱷᱟ ᱦᱚᱸ
ᱟᱯᱮ ᱥᱮᱫ ᱫᱚ?
ᱟᱞᱮ ᱥᱮᱱ ᱫᱚ ᱥᱚᱨᱦᱟᱭ ᱵᱚᱸᱜᱟ ᱜᱮᱞᱮ ᱥᱚᱨᱦᱟᱭᱚᱜᱼᱟ᱾
ᱟᱪᱪᱷᱟ
ᱦᱩᱸ ᱵᱟᱦᱟ ᱢᱟᱜᱽ ᱢᱚᱬᱮ ᱢᱟᱜᱽ ᱢᱚᱬᱮ ᱦᱚᱸ ᱢᱮᱱᱟᱜᱼᱟ ᱟᱯᱮ ᱥᱮᱱ?
ᱱᱚᱣᱟ ᱨᱮᱫᱚ ᱵᱟᱝ-ᱟ
ᱢᱟᱜᱽ ᱢᱚᱬᱮ ᱫᱚ ᱵᱟᱹᱱᱩᱜᱼᱟ᱾
ᱵᱟᱝ
ᱚ ᱟᱞᱮ ᱥᱮᱱ ᱫᱚ ᱢᱟᱜᱽ ᱢᱚᱬᱮ ᱦᱚᱸ ᱢᱮᱱᱟᱜᱼᱟ᱾ ᱟᱫᱚ ᱳᱭ ᱵᱟᱦᱟ ᱡᱩᱫᱤ ᱳᱭ ᱯᱮ ᱵᱚᱪᱷᱚᱨ ᱢᱟᱱᱮ ᱯᱮ ᱥᱮᱨᱢᱟ ᱚᱱᱛᱚᱨ ᱚᱱᱛᱚᱨ ᱦᱩᱭᱩᱜ ᱜᱮᱭᱟ᱾ᱡᱩᱫᱤ ᱯᱮ ᱥᱮᱨᱢᱟ ᱠᱚ ᱵᱟᱦᱟᱮᱱᱟ ᱛᱟᱦᱚᱞᱮ ᱯᱮ ᱥᱮᱨᱢᱟ ᱟᱨ ᱛᱟᱦᱚᱞᱮ ᱯᱮ ᱥᱮᱨᱢᱟ ᱫᱚᱠᱚ ᱵᱟᱦᱟᱜᱼᱟ᱾ ᱯᱮ ᱥᱮᱨᱢᱟ ᱠᱚ ᱵᱟᱦᱟ ᱞᱮᱱᱠᱷᱟᱱ ᱯᱮ ᱥᱮᱨᱢᱟ ᱫᱚᱠᱚ ᱢᱟᱜᱽ ᱢᱚᱬᱮᱜ-ᱟ᱾ ᱢᱟᱱᱮ ᱯᱮ ᱥᱮᱨᱢᱟ ᱚᱱᱛᱚᱨ ᱚᱱᱛᱚᱨ ᱦᱩᱭᱩᱜ ᱜᱮᱭᱟ᱾
ᱟᱞᱮᱥᱮᱫ ᱫᱚ ᱱᱟᱜ ᱚᱱᱠᱟ ᱫᱚ ᱵᱟᱝᱼᱟ᱾
ᱱᱚᱝᱠᱟ ᱫᱚ ᱵᱟᱝ
ᱦᱳᱭ ᱛᱚᱵᱮ ᱪᱮᱫ ᱠᱚᱝᱯᱮ ᱪᱟᱥ ᱵᱟᱲᱟᱣ ᱠᱟᱜᱼᱟ ᱱᱟᱦᱟᱜ
ᱪᱟᱥ ᱵᱟᱝ ᱟᱞᱮ ᱥᱮᱱ ᱫᱚ ᱥᱮᱨᱚᱠᱚᱢ ᱫᱚ ᱪᱟᱥ ᱵᱟᱝ ᱦᱩᱭᱩᱜᱼᱟ ᱾ᱪᱮᱫᱟᱜ ᱥᱮ ᱟᱞᱮ ᱥᱮᱱ ᱫᱚ ᱢᱟᱱᱮ ᱳᱭ ᱵᱚᱨᱥᱟ ᱨᱮᱱᱟᱜ ᱦᱩᱲᱩ ᱥᱩᱢᱩᱝ ᱛᱮ ᱪᱟᱥ ᱦᱳᱭᱩᱳ ᱜᱮᱭᱟ
ᱦᱳᱭ
ᱚᱱᱟ ᱜᱮᱞᱮ ᱪᱟᱥ ᱟ ᱚᱱᱟ ᱵᱮᱜᱚᱨ ᱫᱚ ᱟᱞᱮ ᱫᱚ ᱵᱟᱞᱮ ᱪᱟᱥ ᱜᱮᱭᱟ
ᱦᱳᱭ
ᱟᱯᱮ ᱫᱚ
ᱟᱞᱮ ᱪᱟᱥ ᱵᱟᱲᱟ ᱠᱟᱫᱟᱞᱮ ᱡᱚᱱᱰᱨᱟ ᱠᱚ ᱡᱚᱱᱰᱨᱟ ᱞᱮ ᱪᱟᱥ ᱠᱟᱫᱟ
ᱚ
ᱪᱷᱚᱭ ᱵᱤᱜᱷᱟᱹ ᱢᱟᱱᱟᱜ-ᱟ᱾ ᱚᱱᱟ ᱱᱤᱛᱚᱜ ᱫᱚ ᱦᱚᱲᱮᱡ ᱦᱚᱲᱮᱡ ᱦᱩᱭᱱᱟ ᱦᱩᱭ ᱫᱚ
ᱚ
ᱟᱨ ᱤᱱᱟᱹ ᱚᱲᱮ ᱵᱟᱲᱟ ᱠᱟᱛᱮᱫ ᱤᱱᱟᱹ ᱡᱟᱭᱜᱟ ᱨᱮᱜᱤ ᱦᱩᱲᱩ ᱠᱚ ᱨᱚᱦᱚᱭ ᱦᱩᱭᱩᱜ ᱠᱟᱱᱟ
ᱦᱚᱸ
ᱟᱨ ᱯᱩᱠᱷᱨᱤ ᱢᱮᱱᱟᱜ ᱛᱟᱞᱮᱭᱟ ᱯᱩᱠᱷᱨᱤ ᱨᱮ ᱦᱟᱹᱠᱩ ᱠᱩ ᱢᱮᱱᱟᱜ ᱠᱚᱣᱟ᱾
ᱚᱸ
ᱟᱨ ᱩᱛᱩ ᱡᱤᱱᱤᱥ ᱠᱚᱫᱚ ᱤᱱᱟᱹ ᱜᱷᱟᱸᱝᱨᱟ ᱠᱚ ᱠᱟᱨᱞᱟ ᱠᱚ ᱡᱷᱟᱴᱟ ᱢᱮᱱᱟᱜᱼᱟ ᱠᱟᱹᱴᱤᱡ ᱢᱟᱪᱷᱟ
ᱚ ᱢᱟᱱᱮ ᱚᱲᱟᱜ ᱨᱮ ᱡᱚᱢ ᱞᱮᱠᱟ᱾
ᱦᱳᱭ ᱚᱲᱟᱜ ᱨᱮ ᱡᱚᱢ ᱞᱮᱠᱟ᱾
ᱚᱲᱟᱜ ᱨᱮ ᱡᱚᱢ ᱞᱮᱠᱟ᱾ ᱟᱞᱮᱥᱮᱱ ᱫᱚ ᱥᱮᱨᱚᱠᱚᱢ ᱫᱚ ᱵᱟᱝ ᱦᱳᱭᱳ ᱜᱮᱭᱟ ᱛᱚᱵᱮ ᱳᱭ ᱴᱩᱠ ᱴᱟᱠ ᱟᱨᱠᱤ ᱥᱚᱵᱽᱡᱤ ᱠᱚ ᱪᱟᱥ ᱦᱩᱭᱩᱜ ᱜᱮᱭᱟ ᱚᱲᱟᱜ ᱞᱟᱹᱜᱤᱫ ᱛᱮ᱾
ᱦᱳᱭ
ᱟᱨ ᱮᱢᱱᱤ ᱦᱩᱲᱩ ᱫᱚ ᱢᱤᱫ ᱫᱷᱟᱣ ᱜᱮᱞᱮ ᱪᱟᱥ ᱟ ᱵᱚᱨᱥᱟ ᱨᱮᱱᱟᱜ ᱜᱮ ᱚᱱᱟ ᱵᱮᱜᱚ‌ ᱚᱱᱟ ᱵᱚᱨᱼᱼ ᱼᱼᱥᱟ ᱨᱮᱱᱟᱜ ᱦᱚᱸ ᱵᱮᱥ ᱢᱟᱪᱷᱟ ᱫᱚ ᱵᱟᱝ ᱦᱩᱭᱩᱜᱼᱟ ᱪᱮᱫᱟᱜ ᱥᱮ ᱫᱟᱜ ᱠᱷᱟᱹᱛᱤᱨ ᱡᱩᱫᱤ ᱫᱚᱢᱮᱭ ᱫᱟᱜᱟ ᱛᱟᱦᱞᱮ ᱵᱟᱹᱭᱦᱟᱹᱲ ᱵᱟᱹᱭᱦᱟᱹᱲ ᱛᱮᱜ ᱦᱩᱭᱩᱜᱼᱟ᱾ ᱵᱟᱹᱭᱦᱟᱹᱲ ᱟᱨ ᱥᱮᱨᱚᱠᱚᱢ ᱫᱚ ᱵᱟᱝ ᱦᱩᱭᱩᱜ ᱜᱮᱭᱟ᱾
ᱫᱟᱜ ᱞᱮᱠᱷᱟᱡ ᱢᱟ ᱦᱩᱭ ᱢᱟ ᱦᱩᱭᱩᱜ ᱜᱮ ᱵᱟᱝ ᱫᱟᱜ ᱞᱮᱠᱷᱟᱡ ᱜᱮ ᱢᱩᱥᱠᱤᱞ᱾
ᱦᱮᱸ
ᱚᱱᱠᱟ ᱜᱮ᱾ ᱟᱨ ᱟᱯᱮ ᱫᱚ ᱛᱚᱞᱟ ᱫᱚ ᱪᱮᱫ ᱞᱮᱠᱟᱯᱮ ᱜᱤᱰᱤᱭ ᱜᱮᱭᱟ ᱢᱟᱱᱮ ᱨᱚᱦᱚᱲ ᱨᱮ ᱥᱮ ᱮᱢᱱᱤ ᱞᱚᱥᱚᱫ ᱨᱮ?
ᱛᱚᱞᱟ ᱢᱟ ᱟᱞᱮᱥᱮᱫ ᱢᱟ ᱞᱚᱥᱚᱫ ᱨᱮᱜᱮ ᱞᱮ ᱜᱤᱰᱤᱭᱟ ᱜᱤᱰᱤ ᱢᱟ᱾
ᱞᱚᱥᱚᱫ ᱨᱮᱜᱮ ᱵᱟᱝ?
ᱦᱳᱭ ᱨᱚᱦᱚᱲ ᱨᱮᱢᱟ ᱵᱟᱝ ᱵᱟᱞᱮ ᱜᱤᱰᱤ ᱜᱮᱭᱟ ᱟᱨ
ᱚ ᱟᱞᱮ ᱥᱮᱱ ᱫᱚ ᱨᱚᱦᱚᱲ ᱨᱮᱜᱮ ᱞᱮ ᱜᱤᱰᱤᱭᱟ᱾ ᱟᱞᱮ ᱱᱚᱛᱮ ᱫᱚ
ᱟᱨ ᱟᱯᱮ ᱥᱮᱱ ᱫᱚ ᱛᱟᱦᱚᱞᱮ ᱫᱟᱸᱥᱟᱭ ᱵᱚᱸᱜᱟ ᱫᱚ ᱫᱟᱸᱥᱟᱭ ᱮᱱᱮᱡ ᱠᱚᱠᱚ ᱪᱟᱞᱟᱜ ᱜᱮᱭᱟ ᱥᱮ ᱵᱟᱝ?
ᱦᱳᱭ ᱚᱱᱟ ᱠᱚᱫᱚ ᱟᱨ ᱵᱚᱪᱷᱚᱨ ᱵᱚᱪᱷᱚᱨ ᱠᱚ ᱪᱟᱞᱟᱣ ᱛᱟᱞᱮᱭᱟ᱾
ᱵᱚᱪᱷᱚᱨ ᱵᱚᱪᱷᱚᱨ ᱜᱮ
ᱦᱳᱭ ᱟᱭᱢᱟ ᱫᱤᱱ ᱠᱷᱚᱱ ᱜᱮᱞᱮ ᱢᱟᱱᱟᱣ ᱟᱹᱜᱩ ᱠᱮᱫᱟ ᱟᱨ ᱱᱤᱛᱟᱨ ᱫᱤᱱᱦᱚᱸ ᱢᱟᱱᱟᱣ ᱢᱟᱱᱟᱣᱮᱫ ᱠᱟᱱ ᱜᱮᱭᱟᱞᱮ ᱟᱨᱚ
ᱟᱪᱪᱷᱟ
ᱪᱟᱞᱟᱜ ᱠᱟᱱ ᱜᱮᱭᱟ᱾
ᱦᱳᱭ ᱮᱢ ᱚᱱᱠᱟ ᱜᱮ ᱢᱟᱱᱟᱣ ᱤᱫᱤ ᱦᱩᱭᱩᱜᱼᱟ ᱟᱨ ᱵᱟᱝᱠᱷᱟᱱ ᱟᱫ ᱤᱫᱤᱜ ᱛᱟᱵᱚᱱᱟ ᱛᱚ᱾
ᱦᱳᱭ
ᱦᱩᱸ ᱦᱩᱸ ᱛᱚ
ᱟᱨ ᱥᱮᱱᱟ ᱪᱟᱞᱟᱣᱮᱱ ᱯᱟᱨᱚᱢᱮᱱ ᱥᱤᱫᱚ ᱠᱟᱱᱦᱩ ᱦᱩᱞ ᱢᱟᱦᱟ ᱨᱮ᱾
ᱦᱮᱸ
ᱮᱱ ᱨᱮᱫᱚ ᱟᱯᱮ ᱥᱮᱫ ᱫᱚ ᱪᱮᱫ ᱞᱮᱠᱟ? ᱦᱟ ᱟᱫᱚᱢ ᱥᱮᱫ ᱢᱟ ᱦᱩᱞ ᱢᱟᱦᱟ ᱨᱮᱦᱚᱸ ᱟᱨ ᱮᱱᱮᱡ ᱠᱚᱠᱚ ᱠᱚ ᱫᱚᱦᱚᱭᱟ ᱯᱨᱳᱜᱨᱟᱢ ᱪᱮᱫ ᱠᱚ ᱪᱚᱝ?
ᱯᱨᱳᱜᱨᱟᱢ ᱫᱚ ᱛᱟᱦᱮᱸ ᱠᱟᱱᱟ ᱪᱷᱳᱴᱚ ᱠᱷᱟᱴᱚ ᱮᱱᱮᱡ, ᱥᱮᱨᱮᱧ, ᱚᱱᱚᱬᱦᱮ ᱠᱚ᱾
ᱦᱳᱭ
ᱚᱱᱟ ᱥᱟᱶᱛᱮ ᱨᱮᱞᱤ ᱦᱚᱸ ᱪᱷᱳᱴᱳ ᱠᱷᱟᱴᱳ ᱨᱮᱞᱤ ᱦᱚᱸ ᱛᱟᱦᱮᱸ ᱠᱟᱱᱟ᱾
ᱦᱳᱭ
ᱚᱱᱟ ᱠᱚᱜᱮ ᱠᱤᱪᱷᱩ ᱵᱮᱥᱤ ᱵᱮᱥᱤ ᱜᱟᱱ ᱟᱛᱳ ᱫᱚ ᱵᱟᱝ ᱛᱟᱦᱮᱸ ᱠᱟᱱᱟ ᱛᱚ ᱚᱱᱟᱛᱮ ᱟᱨᱠᱤ ᱪᱷᱳᱴᱳ ᱠᱷᱟᱴᱳ ᱛᱮ ᱠᱚᱨᱟᱣ ᱦᱩᱭ ᱟᱠᱟᱱᱟ᱾
ᱚ
ᱟᱫᱚ ᱱᱤᱭᱟ ᱜᱮ ᱯᱳᱭᱞᱳ ᱛᱮᱠᱷᱟ ᱟᱨᱠᱤ ᱠᱚᱨᱟᱣ ᱟᱫᱚ ᱟᱥᱛᱮ ᱟᱥᱛᱮ ᱢᱟᱨᱟᱝ ᱤᱫᱤᱜᱼᱟ᱾
ᱦᱳᱭ ᱯᱟᱞᱮ
ᱦᱳᱭ
ᱵᱚᱪᱷᱚᱨ ᱵᱚᱪᱷᱚᱨ ᱢᱚᱱᱮ ᱤᱫᱤ ᱞᱮᱠᱷᱟᱱ ᱢᱟ
ᱦᱮᱸᱻ
ᱢᱟᱨᱟᱝ ᱚᱜ ᱜᱮᱭᱟ᱾
ᱦᱳᱭ ᱛᱟᱦᱚᱞᱮ ᱟᱯᱮ ᱫᱚ ᱜᱩᱦᱩᱢ ᱦᱚᱸᱯᱮ ᱪᱟᱥ ᱜᱮᱭᱟ?
ᱜᱩᱦᱩᱢ ᱠᱚᱫᱚ ᱵᱟᱝᱟ᱾ ᱟᱞᱮ ᱥᱮᱫ ᱫᱚ᱾ ᱵᱟᱝᱟ ᱚᱱᱟ ᱠᱚᱢᱟ ᱵᱟᱝ ᱦᱩᱭᱩᱜ ᱜᱮᱭᱟ ᱯᱟᱞᱮ᱾
ᱵᱟᱝ ᱦᱩᱭᱩᱜ ᱜᱮᱭᱟ᱾ ᱟᱞᱮ ᱥᱮᱱ ᱦᱤᱡᱩᱜ ᱯᱮ ᱵᱩᱨᱩ ᱵᱚᱸᱜᱟ ᱧᱮᱞ ᱜᱟᱯᱟ ᱢᱮᱭᱟᱝ᱾ ᱦᱮᱞᱳ
ᱦᱳᱭ ᱨᱚᱲ ᱵᱮᱱ᱾
ᱢᱮᱱ ᱫᱟᱞᱤᱧ ᱟᱞᱮᱥᱱ ᱵᱩᱨᱩ ᱵᱚᱸᱜᱟ ᱧᱮᱞ ᱦᱤᱡᱩᱜ ᱯᱮ᱾
ᱵᱩᱨᱩ ᱵᱚᱸᱜᱟ ᱢᱟ ᱚᱱᱟ ᱵᱟᱞᱤᱧ ᱟᱡᱚᱢ ᱵᱟᱲᱟ ᱠᱟᱜ ᱜᱮᱭᱟ ᱟᱞᱮ ᱢᱟ, ᱟᱞᱮ ᱥᱮᱫ ᱢᱟ ᱵᱟᱝ ᱦᱩᱭ ᱵᱟᱲᱟᱜ ᱜᱮᱭᱟ᱾ ᱟᱹᱞᱤᱧ ᱢᱟ ᱵᱟᱞᱤᱧ ᱵᱟᱲᱟ ᱟᱠᱟᱣᱫᱟ᱾ ᱛᱚᱵᱮ ᱚᱱᱟ ᱵᱩᱨᱩ ᱵᱚᱸᱜᱟ ᱪᱮᱫ ᱞᱮᱠᱟ ᱵᱟᱝ ᱦᱩᱭ ᱵᱟᱲᱟᱜᱼᱟ ᱟᱯ ᱥᱮᱫ?
ᱵᱩᱨᱩ ᱵᱚᱸᱜᱟ ᱳᱭ ᱢᱟᱱᱮ ᱵᱩᱨᱩ ᱨᱮ ᱟᱨᱠᱤ ᱵᱚᱸᱜᱟ ᱦᱩᱭᱩᱜ ᱜᱮᱭᱟ ᱟᱨᱠᱤ᱾ ᱟᱹᱰᱤ ᱢᱟᱱᱮ ᱱᱟᱢᱠᱚᱨ ᱡᱟᱭᱜᱟ᱾
ᱵᱩᱨᱩ ᱛᱮ, ᱪᱟᱞᱟᱜ ᱪᱟᱞᱟᱜ ᱜᱮᱭᱟ ᱠᱚ ᱟᱵᱚ ᱟᱹᱰᱤ ᱟᱹᱰᱤ ᱴᱚᱴᱷᱟ ᱠᱷᱚᱱ ᱢᱟᱱᱮ ᱢᱟᱹᱱᱢᱤ ᱚᱸᱰᱮ ᱠᱚ ᱡᱟᱣᱨᱟᱜ ᱜᱮᱭᱟ ᱮᱱ ᱦᱤᱞᱚᱜ᱾ ᱯᱩᱡᱟᱹ ᱯᱟᱥᱟ ᱠᱚᱠᱚ ᱮᱢ ᱜᱮᱭᱟ ᱢᱟᱱᱟᱣ ᱜᱮᱭᱟ ᱠᱚ᱾
ᱦᱳᱭ
ᱦᱚᱸᱜ-ᱚᱭ ᱜᱟᱯᱟ ᱢᱮᱭᱟᱝ ᱨᱚᱵᱤ ᱵᱟᱨ ᱦᱤᱞᱳᱜ᱾
ᱨᱚᱵᱤ ᱵᱟᱨ ᱦᱤᱞᱳᱜ?
ᱦᱳᱭ᱾
ᱟᱞᱮ ᱥᱮᱫ ᱠᱚᱫᱚ ᱦᱟᱸᱜ ᱵᱟᱝ ᱦᱩᱭᱩᱜ ᱜᱮᱭᱟ ᱚᱱᱟ ᱵᱩᱨᱩ ᱵᱚᱸᱜᱟ ᱠᱚᱫᱚ᱾
ᱚ
ᱡᱟᱣ ᱥᱮᱨᱢᱟ ᱜᱮ ᱠᱷᱟᱹᱞᱤ ᱤᱱᱟ ᱞᱟᱹᱴᱩ ᱛᱮᱫᱚ ᱢᱟᱨᱟᱝ ᱛᱮᱫᱚ ᱦᱩᱭ ᱵᱟᱲᱟᱜᱼᱟ ᱦᱩᱞ ᱢᱟᱦᱟ ᱜᱮ᱾
ᱦᱩᱞ ᱢᱟᱦᱟ ᱜᱮ ᱢᱟᱨᱟᱝ ᱠᱟᱭᱛᱮ ᱵᱟᱝ᱾
ᱦᱳᱭ
ᱢᱟᱱᱟᱣ ᱦᱚᱸ ᱫᱚᱨᱠᱟᱨ ᱠᱟᱱᱟ᱾
ᱦᱳᱭ ᱚᱱᱟᱢᱟ ᱟᱵᱚᱣᱟᱜ ᱠᱟᱱ ᱜᱮᱭᱟ ᱾
ᱦᱮᱸ
ᱟᱨ ᱵᱟᱝ ᱢᱟᱱᱟᱣ ᱤᱫᱤ ᱞᱮᱠᱷᱟᱱ ᱛᱚ ᱟᱫ ᱤᱫᱤᱜᱼᱟ
ᱦᱳᱭ
ᱢᱟᱱᱟᱣ ᱞᱟᱹᱠᱛᱤ ᱠᱟᱱᱟ᱾
ᱦᱚᱸ ᱢᱤᱫᱴᱮᱡ ᱠᱟᱛᱷᱟ ᱞᱤᱧ ᱠᱩᱞᱤ ᱵᱤᱱᱟ, ᱚᱠᱟ ᱫᱚ ᱵᱚ ᱦᱩᱞ ᱢᱟᱦᱟ ᱨᱮ ᱟᱫᱚᱢ ᱟᱫᱚᱢ ᱡᱟᱭᱜᱟ ᱨᱮ ᱰᱤᱡᱮ ᱮᱱᱮᱡ ᱥᱮᱨᱮᱧ ᱠᱚᱠᱚ ᱫᱚᱦᱚᱭᱟ ᱚᱱᱟ ᱠᱚᱠᱚ ᱫᱚᱦᱚ ᱞᱮᱠᱟᱡ ᱚᱱᱟ ᱛᱟᱦᱟᱞᱮ ᱟᱵᱮᱱ ᱪᱮᱫ ᱵᱮᱱ ᱢᱮᱱ ᱠᱮᱭᱟ?
ᱵᱟᱝ ᱚᱱᱟ ᱠᱚᱫᱚ ᱮᱠᱟᱞ ᱛᱮᱜᱮ ᱢᱟᱱᱮ ᱵᱟᱝ ᱫᱚᱦᱚᱜᱮ ᱢᱟᱱᱮ ᱩᱪᱤᱛ ᱠᱟᱱᱟ ᱚᱱᱟ ᱠᱚᱫᱚ ᱡᱮᱦᱮᱛᱩ ᱚᱱᱟ ᱫᱚ ᱟᱵᱚᱣᱟᱜ ᱫᱚ ᱵᱟᱝ ᱠᱟᱱᱟ ᱛᱚ᱾ ᱟᱨ ᱦᱩᱞ ᱢᱟᱦᱟ ᱫᱚ ᱦᱩᱭᱩᱜ ᱠᱟᱱᱟ ᱢᱟᱱᱮ ᱦᱩᱞ ᱡᱟᱦᱟᱸ ᱦᱩᱭ ᱞᱮᱱᱟ ᱟᱴᱷᱨᱚᱥᱚ ᱯᱚᱧᱪᱟᱱᱱᱚ ᱥᱟ ᱥᱟᱞᱮ ᱨᱮ ᱚᱱᱟ ᱫᱚ ᱦᱩᱞ ᱦᱚᱦᱚ ᱥᱤᱫᱩ ᱟᱨ ᱠᱟᱹᱱᱩ ᱦᱩᱞ ᱠᱤᱱ ᱢᱟᱱᱮ ᱦᱩᱞ ᱜᱤᱨᱟᱹ ᱠᱤᱱ ᱮᱢ ᱞᱮᱫ ᱛᱟᱦᱮᱱᱟ ᱡᱟᱦᱟᱸ ᱠᱚ ᱢᱮᱛᱟᱜ ᱠᱟᱱᱟ ᱥᱟᱨᱡᱚᱢ ᱜᱤᱨᱟᱹ ᱠᱤᱱ ᱮᱢ ᱞᱮᱫ ᱛᱟᱦᱮᱱᱟ ᱦᱮᱸ ᱥᱮ ᱫᱚᱥ ᱦᱟᱡᱟᱨ ᱥᱟᱱᱛᱟᱲ ᱠᱚ ᱡᱟᱣᱨᱟ ᱞᱮᱱᱟ ᱵᱷᱚᱜᱽᱱᱟᱰᱤᱦᱤ ᱨᱮ ᱛᱚ ᱛᱤᱱᱟᱹᱜ ᱢᱟᱹᱱᱢᱤ ᱮᱱ ᱦᱤᱞᱳᱜ ᱢᱟᱱᱮ ᱟᱠᱚᱣᱟᱜ ᱡᱤᱣᱤ ᱪᱟᱞᱟᱣ ᱟᱠᱟᱱ ᱛᱟᱠᱚᱣᱟ, ᱛᱚ ᱛᱚ ᱢᱟᱱᱟᱣ ᱜᱟᱱᱚᱜᱼᱟ ᱡᱮ ᱱᱚᱣᱟ ᱫᱚ ᱟᱵᱚ ᱞᱟᱹᱜᱤᱫ ᱫᱚ ᱢᱟᱱᱮ ᱩᱱᱠᱤᱱ ᱢᱟᱱᱮ ᱢᱚᱦᱟᱱ ᱜᱚᱝᱠᱮ ᱥᱤᱫᱩ ᱟᱨ ᱠᱟᱹᱱᱦᱩ ᱩᱱᱠᱤᱱ ᱠᱤᱱ ᱞᱟᱹᱲᱦᱟᱹᱭ ᱞᱮᱫ ᱛᱟᱦᱮᱱᱟ ᱩᱱ ᱚᱠᱛᱚ ᱾ ᱚᱱᱟ ᱞᱟᱹᱜᱤᱫ ᱛᱮᱜᱮ ᱛᱮᱦᱤᱧ ᱟᱵᱚ ᱥᱟᱫᱷᱤᱱᱚᱛᱟ ᱵᱚᱱ ᱧᱟᱢ ᱠᱟᱫᱟ ᱾ ᱱᱚᱣᱟ ᱫᱤᱥᱚᱢ ᱨᱮ ᱯᱷᱩᱨᱜᱟᱹᱞ ᱵᱚᱱ ᱧᱟᱢ ᱠᱟᱫᱟ ᱾ ᱛᱚ ᱚᱱᱟ ᱞᱟᱹᱜᱤᱫ ᱛᱮ ᱢᱟᱱᱮ ᱱᱚᱣᱟ ᱡᱟᱦᱟᱸ ᱟᱵᱚ ᱱᱤᱛᱚᱜ ᱛᱤᱨᱤᱥᱮ ᱡᱩᱱ ᱦᱩᱞ ᱢᱟᱦᱟ ᱵᱚᱱ ᱢᱟᱱᱟᱣᱮᱫᱼᱟ ᱾ ᱱᱚᱣᱟ ᱫᱚ ᱨᱟᱹᱥᱠᱟᱹ ᱨᱮᱱᱟᱜ ᱫᱚ ᱵᱟᱝ ᱠᱟᱱᱟ ᱾ ᱫᱩᱠ ᱨᱮᱱᱟᱜ ᱜᱮ ᱠᱟᱱᱟ ᱾ ᱛᱚ ᱱᱚᱶᱟ ᱟᱨ ᱡᱚᱛᱚ ᱠᱷᱚᱱᱚᱱ ᱢᱟᱨᱟᱲᱟᱝ ᱠᱟᱛᱷᱟ ᱫᱚ ᱱᱚᱣᱟ ᱢᱟᱱᱟᱣ ᱨᱮᱱᱟᱜ ᱟᱥᱚᱞ ᱠᱟᱨᱚᱱ ᱫᱚ ᱦᱩᱭᱩᱜ ᱠᱟᱱᱟ ᱾ ᱟᱥᱚᱞ ᱚᱡᱮ ᱫᱚ ᱦᱩᱭᱩᱜ ᱠᱟᱱᱟ ᱾ ᱢᱟᱱᱮ ᱡᱟᱣ ᱥᱮᱨᱢᱟᱜᱮ ᱡᱟᱛᱮ ᱟᱵᱚ ᱩᱱᱠᱤᱱ ᱢᱚᱦᱟᱱ ᱜᱚᱝᱠᱮ ᱟᱵᱚ ᱡᱟᱛᱮ ᱩᱱᱠᱤᱱ ᱵᱚᱱ ᱦᱟᱹᱨ ᱩᱭᱦᱟᱹᱨ ᱠᱤᱱ ᱢᱟ ᱾ ᱚᱱᱟ ᱞᱟᱹᱜᱤᱫ ᱛᱮᱜᱮ ᱥᱮ ᱱᱚᱣᱟ ᱛᱤᱨᱤᱥᱮ ᱡᱩᱱ ᱦᱩᱞ ᱢᱟᱦᱟ ᱫᱚᱵᱚᱱ ᱢᱟᱱᱟᱣᱮᱫᱼᱟ ᱾ᱡᱟᱣ ᱥᱮᱨᱢᱟ ᱜᱮ ᱾
ᱦᱳᱭ ᱦᱳᱭ ᱦᱳᱭ ᱟᱹᱰᱤ ᱡᱚᱛᱷᱟᱛ ᱠᱟᱛᱷᱟ ᱜᱮᱵᱮᱱ ᱨᱚᱲ ᱠᱟᱫᱟ ᱾
ᱦᱳᱭ ᱰᱤᱡᱮ ᱮᱱᱮᱡ